ᱦᱮᱸ ᱜᱚᱢᱠᱮ ᱞᱟᱹᱭᱫᱟᱹᱧ ᱦᱳᱭ ᱨᱚᱲ ᱟᱸᱡᱚᱢ ᱧᱟᱢᱚᱜ ᱠᱟᱱᱟ ᱜᱚᱢᱠᱮ?
ᱦᱮᱸ ᱨᱚᱲ ᱟᱸᱡᱚᱢ ᱧᱟᱢᱚᱜ ᱠᱟᱱ ᱜᱮᱭᱟ ᱾
ᱟᱪᱪᱷᱟ ᱜᱚᱢᱠᱮ ᱟᱹᱰᱤ ᱱᱟᱯᱟᱭ ᱟᱫᱚ ᱱᱟᱦᱟᱸᱜ ᱜᱚᱢᱠᱮ ᱛᱮᱦᱮᱧ ᱫᱚ ᱟᱞᱟᱝ ᱫᱚᱞᱟᱝ ᱨᱚᱯᱚᱲᱟ ᱱᱟᱦᱟᱸᱜ ᱟᱸᱜ ᱱᱚᱣᱟ ᱥᱟᱱᱛᱟᱲ ᱥᱟᱶᱛᱟ ᱨᱮ ᱡᱟᱦᱟᱸ ᱞᱮᱠᱟ ᱢᱮᱱᱟᱜ ᱠᱟᱫᱟ ᱱᱟᱦᱟᱸᱜ ᱦᱟᱹᱛᱤ ᱞᱮᱠᱟᱱ ᱢᱟᱨᱟᱝ ᱯᱚᱨᱚᱵᱽ ᱥᱮ ᱥᱟᱱᱛᱟᱲ ᱥᱟᱶᱛᱟ ᱨᱮᱱᱟᱜ ᱡᱟᱦᱟᱸ ᱫᱚ ᱢᱟᱨᱟᱝ ᱩᱛᱟᱹᱨ ᱯᱚᱨᱚᱵᱽ ᱠᱚ ᱢᱮᱛᱟᱜ ᱠᱟᱱᱟ ᱱᱚᱣᱟ ᱥᱚᱦᱚᱨᱟᱭ ᱯᱚᱨᱚᱵᱽ, ᱟᱫᱚ ᱦᱟᱸᱜ ᱜᱚᱝᱠᱮ ᱟᱯᱮᱥᱮᱫ ᱚᱠᱟ ᱞᱮᱠᱟ ᱥᱚᱦᱚᱨᱟᱭ ᱯᱚᱨᱚᱵᱽ ᱦᱩᱭᱩᱜᱼᱟ ᱥᱟᱶᱛᱮ ᱟᱞᱮᱥᱮᱫ ᱚᱠᱟᱞᱮ ᱞᱮᱠᱟ ᱥᱚᱦᱚᱨᱟᱭ ᱯᱚᱨᱚᱵᱽ ᱦᱩᱭᱩᱜᱼᱟ, ᱱᱚᱣᱟ ᱠᱚ ᱤᱫᱤ ᱠᱟᱛᱮᱜ ᱱᱟᱦᱟᱸᱜ ᱛᱤᱦᱤᱧ ᱫᱚ ᱦᱩᱰᱤᱧ ᱦᱩᱰᱤᱧ ᱱᱟᱦᱟᱸᱜ ᱠᱟᱛᱷᱟ ᱞᱟᱝ ᱨᱚᱯᱚᱲᱟ ᱾ ᱟᱫᱚ ᱜᱚᱢᱠᱮ ᱯᱳᱭᱞᱳ ᱨᱮᱜᱮ ᱟᱢᱤᱧ ᱠᱩᱞᱤ ᱢᱮᱭᱟ ᱱᱚᱣᱟ ᱥᱚᱦᱚᱨᱟᱭ ᱯᱚᱨᱚᱵᱽ ᱫᱚ ᱜᱚᱢᱠᱮ ᱟᱯᱮ ᱥᱮᱫ ᱫᱚ ᱛᱤᱱᱟᱹᱜ ᱫᱤᱱ ᱯᱮ ᱢᱟᱱᱟᱣ ᱫᱟ?
ᱚ ᱜᱚᱝᱠᱮ ᱥᱚᱦᱚᱨᱟᱭ ᱯᱚᱨᱚᱵᱽ ᱫᱚ ᱟᱞᱮ ᱥᱮᱫ ᱫᱚ ᱢᱚᱬᱮ ᱫᱤᱱ ᱨᱮᱱᱟᱜ ᱞᱮ ᱢᱟᱱᱟᱣ ᱛᱟᱦᱮᱸᱱᱟ ᱾
ᱟᱪᱪᱷᱟ ᱜᱚᱝᱠᱮ ᱟᱹᱰᱤ ᱱᱟᱯᱟᱭ ᱟᱞᱮ ᱥᱮᱫ ᱦᱚᱸ ᱱᱚᱝᱠᱟ ᱜᱮ ᱱᱟᱦᱟᱸᱜ ᱢᱚᱬᱮ ᱫᱤᱱ ᱮᱸ ᱢᱚᱬᱮ ᱥᱤᱧ ᱢᱚᱬᱮ ᱧᱤᱫᱟᱹ ᱱᱟᱦᱟᱸᱜ ᱞᱮ ᱢᱟᱱᱟᱣᱫᱟ, ᱟᱫᱚ ᱜᱚᱝᱠᱮ ᱟᱢ ᱡᱩᱫᱤ ᱱᱟᱦᱟᱸᱜ ᱮᱢ ᱞᱟᱹᱭ ᱫᱟᱲᱮ ᱞᱮᱠᱷᱟᱱ ᱱᱚᱣᱟ ᱮᱸ ᱢᱚᱬᱮ ᱫᱤᱱ ᱯᱮ ᱢᱟᱱᱟᱣ ᱫᱟ ᱱᱚᱣᱟ ᱫᱚ ᱪᱮᱫ-ᱪᱮᱫ ᱱᱚᱣᱟ ᱠᱚᱨᱮᱱᱟᱜ ᱧᱩᱛᱩᱢ ᱠᱚ ᱢᱮᱱᱟᱜ ᱛᱟᱯᱮᱭᱟ ᱜᱚᱢᱠᱮ ᱡᱩᱫᱤᱢ ᱞᱟᱹᱭ ᱞᱮᱠᱷᱟᱱ ᱱᱟᱯᱟᱭ ᱠᱚᱜᱼᱟ ᱾
ᱟᱞᱮ ᱥᱮᱫ ᱫᱚ ᱜᱚᱝᱠᱮ ᱮᱦᱚᱵ ᱦᱤᱞᱳᱜ ᱫᱚ ᱢᱟᱱᱮ ᱤᱭᱟᱹ ᱯᱟᱹᱦᱤᱞ ᱫᱚ ᱮᱱᱛᱮᱫ ᱱᱮᱰᱟ ᱜᱚᱴᱟ ᱦᱩᱭᱩᱜ ᱛᱟᱞᱮᱭᱟ, ᱢᱟᱱᱮ ᱚᱝᱠᱟ ᱛᱷᱚᱲᱟ ᱫᱤᱱ ᱞᱟᱦᱟ ᱟᱨ ᱤᱱᱟᱹ ᱛᱟᱭᱚᱢ ᱯᱚᱨᱚᱵᱽ ᱥᱮᱴᱮᱨ ᱠᱟ ᱠᱟᱛᱮᱫ ᱫᱚ ᱢᱚᱬᱮ ᱫᱤᱱ ᱞᱮ ᱢᱟᱱᱟᱣᱟ ᱚᱱᱟ ᱫᱚ ᱮᱦᱚᱵ ᱦᱤᱞᱳᱜ ᱫᱚ ᱩᱢ ᱱᱟᱲᱠᱟᱜ ᱟᱞᱮ ᱜᱚᱝᱠᱮ ᱾ ᱩᱢ ᱱᱟᱲᱠᱟ ᱯᱟᱭᱨᱟ ᱥᱟᱯᱷᱟ ᱟᱨ ᱮᱱᱦᱤᱞᱚᱜᱞᱜ ᱫᱚ ᱤᱭᱟᱹ ᱮᱱᱦᱤᱞᱚᱜ ᱜᱮ ᱜᱚᱴ ᱴᱟᱺᱰᱤᱨ ᱨᱮ ᱯᱩᱡᱟᱹ ᱦᱩᱭᱮᱱ ᱜᱤ, ᱟᱨ ᱯᱩᱡᱟᱹ ᱠᱟᱛᱮᱜ ᱚᱲᱟᱜ ᱟᱫᱚ ᱥᱚᱦᱨᱟᱭ ᱞᱮ ᱟᱛᱟᱝ ᱟᱫᱮᱨ ᱠᱮᱫᱤ ᱜᱮ ᱚᱲᱟᱜ ᱛᱮ᱾ ᱵᱩᱡᱽ ᱜᱚᱝᱠᱮ᱾
ᱦᱳᱭ ᱜᱚᱝᱠᱮ ᱮᱠᱟᱞ ᱟᱹᱰᱤ ᱥᱟᱨᱦᱟᱣ᱾ ᱦᱳᱭ ᱜᱚᱝᱠᱮ ᱟᱞᱮ ᱥᱮᱜ ᱫᱚ ᱦᱚᱜ ᱱᱚᱜᱚᱭ ᱱᱟᱦᱟᱜ ᱥᱚᱨᱦᱟᱭ ᱫᱚ ᱟ ᱧᱮᱞᱚᱜ ᱠᱟᱱᱟ ᱱᱚᱝᱠᱟᱜᱮ ᱯᱳᱭᱞᱳ ᱨᱮᱫᱚ ᱱᱟᱦᱟᱜ ᱟᱛᱳ ᱨᱮᱱ ᱥᱟᱱᱟᱢ ᱦᱚᱲ ᱛᱮᱜᱮ ᱱᱟᱦᱟᱜ ᱳ ᱱᱮᱰᱟ ᱜᱚᱴᱟᱭᱟ᱾ ᱟᱨ ᱱᱚᱝᱠᱟ ᱞᱮᱠᱟ ᱚᱠᱟ ᱫᱤᱱ ᱚᱠᱟ ᱢᱟᱦᱟ ᱠᱷᱚᱱ ᱱᱟᱦᱟᱜ ᱠᱚ ᱱᱮᱰᱟᱣ ᱟᱠᱟᱫᱟ ᱩᱱ ᱦᱤᱞᱳᱜ ᱠᱷᱚᱱ ᱜᱮ ᱱᱟᱦᱟᱜ ᱥᱚᱦᱚᱨᱟᱭ ᱫᱚ ᱮᱦᱚᱵᱚᱜ-ᱟ᱾ ᱟᱫᱚ ᱯᱳᱭᱞᱳ ᱦᱤᱞᱳᱜ ᱫᱚ ᱜᱚᱝᱠᱮ ᱟᱞᱮ ᱥᱮᱜ ᱦᱚᱸ ᱩᱢ ᱜᱤ ᱱᱟᱦᱟᱜ ᱦᱩᱭᱩᱜ-ᱟ᱾ ᱟᱨ ᱱᱚᱣᱟ ᱩᱢ ᱦᱤᱞᱳᱜ ᱫᱚ ᱥᱟᱱᱟᱢ ᱦᱚᱲ ᱱᱟᱦᱟᱜ ᱟᱠᱚᱣᱟᱜ ᱚᱲᱟᱜ ᱨᱟᱪᱟ ᱠᱚᱠᱚ ᱜᱮᱡ ᱜᱩᱨᱤᱡ ᱛᱟᱠᱚᱣᱟ ᱥᱟᱶᱛᱮ ᱱᱚᱣᱟ ᱦᱤᱞᱟᱹᱜ ᱜᱮ ᱱᱟᱦᱟᱜ ᱵᱚᱸᱜᱟᱱ ᱫᱤᱱ᱾ ᱟᱫᱚ ᱱᱚᱣᱟ ᱵᱚᱸᱜᱟ ᱫᱤᱱ ᱦᱤᱞᱳᱜ ᱫᱚ ᱱᱚᱛᱮ ᱵᱟᱹᱫᱽ ᱥᱮᱜ ᱨᱮᱜᱮ ᱱᱟᱦᱟᱜ ᱜᱚᱴ ᱴᱟᱺᱰᱤ ᱞᱮ ᱵᱮᱱᱟᱣᱟ ᱟᱨ ᱱᱚᱸᱰᱮ ᱠᱷᱚᱱᱜᱮ ᱱᱟᱦᱟᱜ ᱵᱚᱸᱜᱟ ᱵᱩᱨᱩ ᱠᱟᱛᱮ ᱛᱮ ᱟᱛᱳ ᱛᱮᱫᱚ ᱥᱚᱨᱚᱨᱟᱭ ᱯᱚᱨᱚᱵᱽ ᱫᱚᱞᱮ ᱟᱹᱜᱩᱭ ᱜᱮᱭᱟ᱾ ᱟᱨ ᱜᱚᱝᱠᱮ ᱛᱟᱦᱚᱞᱮ ᱱᱤᱭᱟᱹ ᱫᱚᱥᱟᱨ ᱫᱤᱱ ᱫᱚ ᱟᱯᱮ ᱥᱮᱫ ᱚᱠᱟ ᱢᱟᱦᱟ ᱦᱩᱭᱩᱜ ᱛᱮ?
ᱫᱚᱥᱟᱨ ᱫᱤᱱ ᱫᱚ ᱜᱚᱝᱠᱮ ᱟᱞᱮ ᱥᱮᱫ ᱫᱚ ᱢᱟᱱᱮ ᱥᱮᱛᱟᱜ ᱨᱮ ᱵᱚᱸᱜᱟ ᱫᱤᱱ ᱞᱮ ᱢᱮᱛᱟᱜᱼᱟ ᱟᱞᱮ ᱥᱮᱫ ᱫᱚ ᱟᱫᱚ ᱯᱟᱭᱨᱟ ᱥᱟᱯᱷᱟ ᱵᱟᱲᱟ ᱠᱟᱛᱮᱜ ᱮᱱ ᱦᱤᱞᱳᱜ ᱫᱚ ᱮᱸᱜ
ᱪᱮᱜ ᱠᱚ ᱢᱮᱱᱟ ᱟᱹᱭᱩᱵ ᱵᱤᱨ ᱥᱮᱫ ᱫᱚ ᱟᱞᱮ ᱵᱚᱸᱜᱟᱜᱼᱟ ᱜᱚᱲᱟ ᱨᱮᱞᱮ ᱵᱚᱸᱜᱟᱜ ᱛᱟᱦᱮᱸᱱᱟ ᱟᱞᱮ ᱥᱮᱫ ᱫᱚ᱾
ᱟᱪᱪᱷᱟ ᱜᱚᱢᱠᱮ ᱟᱹᱰᱤ ᱱᱟᱯᱟᱭ᱾ ᱟᱻ ᱟᱞᱮ ᱥᱮᱫ ᱦᱚᱸᱼᱚ ᱱᱚᱝᱠᱟ ᱜᱮ ᱤᱱᱟᱹ ᱛᱟᱭᱚᱢ ᱫᱤᱱ ᱫᱚ ᱱᱟᱦᱟᱸᱜ ᱥᱟᱹᱨᱫᱤ ᱢᱟᱦᱟ ᱦᱩᱭᱩᱜᱼᱟ, ᱟᱫᱚ ᱱᱚᱣᱟ ᱥᱟᱹᱨᱫᱤ ᱢᱟᱦᱟ ᱨᱮᱫᱚ ᱟᱯᱟᱱ ᱟᱹᱯᱤᱱ ᱚᱲᱟᱜ ᱨᱮ ᱯᱳᱭᱞᱳ ᱫᱤᱱ ᱦᱤᱞᱳᱜ ᱢᱟᱠᱚ ᱱᱟᱦᱟᱸᱜ ᱢᱟᱠᱚ ᱵᱚᱸᱜᱟ-ᱵᱩᱨᱩᱭ ᱜᱮᱭᱟ ᱤᱱᱟᱹ ᱛᱟᱭᱚᱢ ᱫᱤᱱ ᱦᱚᱸ ᱟᱯᱟᱱ ᱟᱹᱯᱤᱱ ᱚᱲᱟᱜ ᱨᱮᱱ ᱦᱟᱸᱜ ᱦᱟᱯᱲᱟᱢ ᱵᱚᱸᱜᱟ ᱠᱚᱠᱚ ᱵᱚᱸᱜᱟ-ᱵᱩᱨᱩ ᱟᱠᱚᱣᱟ ᱟᱡ ᱮᱸ ᱱᱚᱣᱟ ᱫᱤᱱ ᱫᱚ ᱱᱮᱠᱟ ᱛᱮᱜᱮ ᱟᱨ ᱥᱟᱶᱛᱮ ᱱᱟᱦᱟᱸᱜ ᱩᱱ ᱦᱤᱞᱳᱜ ᱫᱚ ᱜᱟᱹᱭ ᱡᱟᱜᱟᱣ ᱠᱚᱲᱟ ᱠᱚᱫᱚ ᱦᱟᱜ ᱟᱛᱳ ᱨᱮᱱ ᱥᱟᱱᱟᱢ ᱜᱟᱹᱭ ᱠᱚ ᱜᱚᱲᱟ ᱠᱚᱨᱮ ᱠᱚ ᱡᱟᱜᱟᱣ ᱠᱚᱣᱟ ᱟᱨ ᱜᱟᱹᱭ ᱡᱟᱜᱟᱣ ᱫᱚ ᱱᱚᱣᱟ ᱱᱟᱦᱟᱜ ᱫᱤᱱᱟᱹᱢ ᱦᱤᱞᱳᱜ ᱦᱩᱭᱩᱜ ᱜᱮᱭᱟ, ᱜᱚᱝᱠᱮ ᱛᱟᱦᱚᱞᱮ ᱟᱯᱮ ᱥᱮᱜ ᱱᱚᱝᱠᱟ ᱜᱟᱹᱭ ᱠᱚᱠᱚ ᱡᱟᱜᱟᱣ ᱵᱟᱲᱟ ᱠᱚᱣᱟ ᱥᱮ ᱵᱟᱝ ᱜᱚᱝᱠᱮ?
ᱦᱮᱸ ᱦᱮᱸ ᱜᱟᱹᱭ ᱠᱚᱦᱚᱸ ᱠᱚ ᱡᱟᱜᱟᱣ ᱫᱚᱠᱚ ᱡᱟᱜᱟᱣ ᱵᱟᱲᱟ ᱠᱚ ᱜᱮᱭᱟ ᱢᱟᱱᱮᱼᱼ ᱯᱮ ᱫᱤᱱ ᱠᱚ ᱡᱟᱜᱟᱣ ᱠᱚᱣᱟ ᱟᱞᱮ ᱥᱮᱫ ᱫᱚ᱾ ᱩᱢ ᱦᱤᱞᱳᱜ, ᱟᱨ ᱵᱚᱸᱜᱟ ᱦᱤᱞᱳᱜ, ᱟᱨ ᱠᱷᱩᱱᱴᱟᱹᱣ ᱦᱤᱞᱳᱜ ᱜᱚᱝᱠᱮ᱾
ᱟᱭᱩᱵ ᱥᱮᱫ ᱜᱮ ᱵᱮᱞᱟ ᱵᱟᱱᱩᱼᱼ
ᱟᱪᱪᱷᱟ ᱜᱚᱝ, ᱦᱳᱭ ᱜᱚᱝᱠᱮ ᱮᱠᱟᱞ ᱟᱰᱤ ᱥᱟᱨᱤ ᱠᱟᱛᱷᱟᱼᱼ ᱟᱞᱮ ᱥᱮᱫ ᱦᱚᱸ ᱱᱟᱦᱟᱜ ᱱᱚᱝᱠᱟ ᱜᱮ ᱮᱸ ᱠᱷᱩᱱᱴᱟᱹᱣ ᱢᱟ ᱦᱩᱭᱩᱜ ᱠᱟᱱ ᱜᱮᱭᱟ᱾ ᱟᱫᱚ ᱱᱚᱜ ᱱᱚᱣᱟ ᱠᱷᱩᱱᱴᱟᱹᱣ ᱦᱤᱞᱳᱜ ᱫᱚ ᱱᱟᱦᱟᱜ ᱟᱞᱮ ᱫᱚᱼᱼ ᱟᱛᱩ ᱨᱮᱱ ᱡᱟᱦᱟᱸ ᱞᱮᱠᱟ ᱜᱟᱹᱭ ᱡᱟᱜᱟᱣ ᱠᱚᱲᱟ ᱠᱚ ᱱᱟᱦᱟᱜ ᱠᱚ ᱦᱤᱡᱩᱜᱼᱟᱼᱼ ᱩᱱ ᱦᱤᱞᱳᱜ ᱫᱚᱼᱼ ᱟᱸ ᱱᱚᱠᱟ ᱡᱮ ᱡᱟᱨ ᱚᱲᱟᱜ ᱠᱚᱨᱮ ᱱᱟᱦᱟᱜ ᱱᱚᱠᱟ ᱜᱟᱹᱭ ᱥᱮ ᱰᱟᱝᱨᱟᱼᱼ ᱵᱟᱲᱛᱤ ᱫᱚ ᱧᱮᱞᱚᱜ ᱠᱟᱱᱟ ᱰᱟᱸᱜᱽᱨᱟ ᱠᱚ ᱠᱟᱰᱟ ᱠᱚᱼᱼ ᱱᱚᱝᱠᱟᱱ ᱠᱚ ᱱᱟᱦᱟᱸᱜ ᱠᱚ ᱛᱚᱞ ᱠᱟᱠᱚᱣᱟ ᱥᱩᱱᱩᱢ ᱠᱚ ᱛᱩᱯᱩ ᱥᱟᱯᱷᱟ ᱵᱟᱲᱟ ᱠᱟᱛᱮᱫ ᱱᱟᱦᱟᱸᱜ ᱥᱩᱱᱩᱢ ᱠᱚᱠᱚ ᱚᱡᱚᱜ ᱟᱠᱚᱣᱟ, ᱟᱨ ᱱᱚᱝᱠᱟ ᱱᱟᱦᱟᱸᱜ ᱮᱸ ᱮᱸ ᱯᱤᱴᱷᱟᱹ ᱠᱚ ᱯᱚᱭᱥᱟ ᱠᱚ ᱱᱟᱦᱟᱸᱜ ᱱᱩᱠᱩ ᱠᱟᱰᱟ ᱥᱮ ᱰᱟᱝᱨᱟ ᱴᱷᱮᱱ ᱱᱟᱦᱟᱸᱜ ᱠᱚ ᱟᱠᱟ ᱵᱟᱲᱟ ᱠᱟᱜᱼᱟ᱾ ᱟᱫᱚ ᱱᱚᱣᱟ ᱫᱚ ᱱᱟᱦᱟᱸᱜ ᱜᱟᱹᱭ ᱡᱟᱜᱟᱣ ᱠᱚᱲᱟ ᱠᱚᱫᱚ ᱠᱚ ᱤᱭᱟᱹ ᱨᱮᱻᱨᱮᱡ ᱠᱚ ᱦᱤᱡᱩᱜᱼᱟ ᱥᱮᱠᱚ ᱨᱮᱡᱮᱭᱟ ᱱᱟᱦᱟᱸᱜ ᱟᱫᱚ ᱰᱟᱝᱨᱟ ᱫᱚ ᱱᱟᱦᱟᱸᱜ ᱚᱠᱚᱭᱴᱟᱜ ᱵᱟᱫᱢᱟᱥ ᱧᱚᱜ ᱜᱮᱭᱟ ᱩᱱᱤᱴᱟᱜ ᱱᱟᱦᱟᱸᱜ ᱠᱚ ᱛᱚᱞᱟᱭᱟ᱾ ᱟᱫᱚ ᱜᱚᱝᱠᱮ ᱟᱸᱡᱚᱢ ᱠᱟᱹᱫᱟᱹᱧ ᱞᱟᱦᱟ ᱛᱮᱢᱟ ᱵᱟᱝᱢᱟ ᱱᱩᱝᱠᱩ ᱮᱸ ᱠᱷᱩᱱᱴᱟᱹᱣ ᱰᱟᱝᱨᱟ ᱫᱚ ᱥᱮ ᱪᱟᱨᱦᱟᱣ ᱰᱟᱝᱨᱟ ᱫᱚ ᱱᱟᱦᱟᱸᱜ ᱱᱩᱠᱩ ᱫᱚ ᱞᱟᱹᱛᱤ ᱥᱩᱛᱟᱹᱢ ᱛᱮᱠᱚ ᱛᱚᱞᱮᱜ ᱠᱚ ᱛᱟᱦᱮᱸᱱᱟ ᱟᱫᱚ ᱜᱚᱝᱠᱮ ᱟᱯᱮᱥᱮᱜ ᱱᱚᱜᱼᱚ ᱱᱚᱣᱟ ᱠᱟᱛᱷᱟ ᱟᱸᱡᱚᱢ ᱵᱟᱲᱟᱣ ᱠᱟᱱᱟ ᱥᱮ ᱵᱟᱝ?
ᱚᱱᱟ ᱫᱚ ᱜᱚᱝᱠᱮ ᱞᱟᱹᱛᱤ ᱥᱩᱛᱟᱹᱢ ᱫᱚ ᱩᱱᱟᱹᱜ ᱵᱟᱹᱞᱤᱧ ᱵᱩᱡᱽ ᱠᱟᱜᱼᱟ ᱟᱹᱞᱤᱧ ᱫᱚ ᱟᱞᱮᱥᱮᱫ ᱫᱚ᱾
ᱟᱪᱪᱷᱟ ᱜᱚᱝᱠᱮ ᱟᱹᱰᱤ ᱥᱟᱨᱦᱟᱣ᱾ ᱟᱫᱚ ᱱᱚᱠᱟ ᱜᱮ ᱱᱟᱜ ᱞᱟᱹᱛᱤ ᱥᱩᱛᱟᱹᱢ ᱫᱚᱠᱚ ᱢᱮᱛᱟᱜ ᱠᱟᱱᱟ ᱡᱟᱦᱟᱸ ᱜᱚᱝᱠᱮ ᱟᱯᱮᱥᱮᱫ ᱵᱟᱯᱞᱟ ᱠᱚᱨᱮ ᱡᱩᱫᱤ ᱫᱟᱜ ᱵᱟᱯ ᱵᱟᱯᱞᱟ ᱦᱩᱭᱩᱜ ᱠᱟᱱ ᱠᱷᱟᱱ ᱦᱟᱸᱜ ᱮᱢ ᱵᱟᱰᱟᱭ ᱧᱟᱢᱟ᱾ ᱱᱚᱣᱟ ᱵᱟᱯᱞᱟ ᱨᱮ ᱡᱟᱦᱟᱸ ᱫᱟᱜ ᱫᱟᱜ ᱵᱟᱯᱞᱟ ᱥᱚᱢᱚᱭ ᱱᱟ ᱦᱟᱸᱜ ᱡᱚᱜᱽ ᱢᱟᱺᱡᱷᱤ ᱱᱟᱦᱜ ᱱᱚᱸᱰᱮᱱ ᱚᱱᱟ ᱞᱟᱹᱛᱤ ᱥᱩᱛᱟᱹᱢ ᱫᱚᱭ ᱵᱮᱵᱷᱟᱨᱟᱱᱟᱜ ᱜᱚᱝᱠᱮ᱾ ᱟᱫᱚ ᱱᱚᱝᱠᱟ ᱜᱮ ᱠᱷᱩᱱᱴᱟᱹᱣ ᱦᱤᱞᱳᱜ ᱫᱤᱱ ᱫᱚ ᱟᱸᱡᱚᱢ ᱟᱠᱟᱱᱟ ᱥᱮᱫᱟᱭ ᱱᱩᱠᱩ ᱜᱚᱲᱚᱢ ᱦᱟᱲᱟᱢ ᱴᱷᱮᱱ ᱠᱷᱚᱱ ᱱᱟᱦᱟᱜ᱾ ᱩᱱ ᱫᱚ ᱞᱟᱹᱛᱤ ᱥᱩᱛᱟᱹᱢ ᱛᱮᱠᱚ ᱛᱚᱞᱮᱫ ᱠᱚ ᱛᱟᱦᱮᱱᱟ ᱟᱨ ᱡᱟᱦᱟᱸ ᱚᱱᱟ ᱫᱚ ᱢᱤᱦᱤ ᱜᱮᱭᱟ ᱯᱩᱸᱰ ᱯᱩᱸᱰ ᱥᱩᱛᱟᱹᱢ ᱛᱮ ᱟᱫᱚ ᱡᱟᱹᱱᱤᱡ ᱩᱱᱫᱚ ᱵᱚᱸᱜᱟ ᱵᱩᱨᱩ ᱜᱮ ᱚᱝᱠᱟ ᱠᱮᱴᱮᱡ ᱠᱚ, ᱦᱮᱸ ᱜᱚᱝᱠᱮ ᱞᱟᱹᱭ ᱢᱮ
ᱟᱞᱮ ᱥᱮᱫ ᱫᱚ ᱜᱚᱝᱠᱮ ᱚᱱᱟ ᱫᱚ ᱛᱚᱸᱲᱮ ᱥᱩᱛᱟᱹᱢ ᱠᱚ ᱢᱮᱛᱟᱜᱼᱟ,
ᱟᱪᱪᱷᱟ ᱜᱚᱝᱠᱮ ᱛᱚᱲᱮ ᱥᱩᱛᱩᱢ᱾
ᱛᱚᱸᱲᱮ ᱥᱩᱛ
ᱦᱳᱭ ᱟᱫᱚ ᱱᱚᱜᱼᱚ ᱱᱚᱝᱠᱟ ᱜᱮ ᱟᱭᱢᱟ ᱡᱟᱭᱜᱟ ᱨᱮ ᱥᱟᱱᱛᱟᱲ ᱠᱚᱢᱟ ᱢᱮᱱᱟᱜ ᱵᱚᱱᱟ ᱟᱫᱚ, ᱴᱚᱴᱷᱟ ᱠᱤᱭᱟᱹ ᱦᱤᱥᱟᱹᱵᱽ ᱛᱮ ᱟᱭᱢᱟ ᱞᱮᱠᱟᱱ ᱮᱸ ᱨᱚᱲ ᱠᱚᱦᱚᱸ ᱦᱚᱳᱭᱛᱳ ᱵᱷᱤᱱᱟᱹ ᱵᱷᱤᱱᱟᱹ ᱜᱮ ᱛᱟᱵᱚᱱᱟ ᱛᱚᱵᱮ ᱡᱤᱱᱤᱥ ᱫᱚ ᱤᱱᱟᱹ ᱠᱟᱱ ᱛᱟᱵᱚᱱ ᱜᱮᱭᱟ ᱱᱟᱦᱟᱜ᱾
ᱦᱮᱸ ᱦᱮᱸ᱾
ᱟᱜ ᱦᱮᱸ ᱜᱚᱝᱠᱮ ᱟᱫᱚ ᱱᱚᱠᱟ ᱜᱮ ᱱᱟᱦᱟᱜ ᱩᱱ ᱦᱤᱞᱳᱜ ᱫᱚ ᱟ-ᱱᱚᱣᱟ ᱞᱟᱹᱛᱤ ᱥᱩᱛᱟᱹᱢ ᱛᱮ ᱵᱟᱝᱢᱟᱠᱚ ᱛᱚᱞᱮᱜ ᱠᱚ ᱛᱟᱦᱮᱱᱟ᱾ ᱟᱨ ᱱᱚᱝᱠᱟ ᱰᱟᱝᱨᱟ ᱠᱚᱠᱚ ᱪᱟᱨᱦᱟᱣᱮᱜ ᱠᱚ ᱛᱟᱦᱮᱱᱟ ᱟᱫᱚ ᱱᱚᱣᱟ ᱥᱩᱛᱟᱹᱢ ᱵᱟᱝᱠᱚ ᱛᱚᱯᱟᱜ ᱫᱟᱲᱮᱭᱟᱜ ᱠᱟᱱ ᱛᱟᱦᱮᱱᱟ ᱱᱩᱠᱩ ᱰᱟᱝᱨᱟ ᱥᱮ ᱠᱟᱰᱟ ᱠᱚ ᱱᱟᱦᱟᱜ᱾ ᱟᱫᱚ ᱡᱟᱹᱱᱤᱡ ᱠᱷᱟᱱ ᱩᱱᱫᱚ ᱵᱚᱸᱜᱟ ᱵᱩᱨᱩ ᱠᱚ ᱠᱮᱴᱮᱡ ᱠᱚ ᱛᱟᱦᱮᱸ ᱠᱟᱱᱟ ᱥᱮ ᱪᱮᱫ ᱞᱮᱠᱟᱢ ᱢᱚᱱᱮᱭᱫᱟ ᱜᱚᱝᱠᱮ ᱟᱢᱫᱚ?
ᱵᱟᱝ ᱵᱟᱝ ᱱᱚᱣᱟ ᱟᱵᱮᱱ ᱡᱟᱦᱟᱸ ᱠᱟᱛᱷᱟ ᱵᱮᱱ ᱞᱟᱹᱭ ᱠᱮᱫᱟ ᱱᱚᱣᱟ ᱫᱚ ᱟᱹᱰᱤ ᱥᱟᱹᱨᱤᱭᱟᱱ ᱠᱟᱛᱷᱟ ᱵᱮᱱ ᱞᱟᱹᱭ ᱫᱚᱦᱚ ᱠᱮᱫᱟ ᱠᱤ ᱵᱚᱞᱮ ᱛᱚᱠᱷᱚᱱ ᱚᱠᱛᱚ ᱨᱮᱫᱚ ᱵᱚᱞᱮ ᱵᱚᱸᱜᱟ ᱵᱩᱨᱩᱣᱟᱜ ᱫᱟᱲᱮ ᱟᱹᱰᱤ ᱠᱮᱴᱮᱡ ᱜᱮ ᱛᱟᱦᱮᱸ ᱠᱟᱱᱟ ᱚᱱᱟ ᱤᱭᱟᱹᱛᱮ ᱞᱩᱛᱤ ᱥᱩᱛᱟᱹᱢ ᱢᱮᱛᱮ ᱵᱟᱠᱚ ᱛᱚᱯᱟᱜ ᱫᱟᱲᱮᱭᱟᱜ ᱠᱟᱱ ᱛᱟᱦᱮᱱᱟ᱾
ᱦᱳᱭ ᱜᱚᱝᱠᱮ ᱟᱫᱚ ᱟᱨᱦᱚᱸ ᱱᱚᱠᱟᱜᱮ ᱮᱸ ᱥᱚᱦᱚᱨᱟᱭ ᱯᱚᱨᱚᱵᱽ ᱤᱫᱤ ᱠᱟᱛᱮᱜ ᱞᱟᱝ ᱨᱚᱯᱚᱲ ᱠᱟᱱᱟ᱾ ᱟᱫᱚ ᱱᱚᱜᱼ ᱱᱚᱣᱟ ᱜᱚᱝᱠᱮ ᱟᱞᱮᱥᱮᱜ ᱢᱟ ᱧᱮᱞᱟ ᱠᱟᱹᱫᱟᱹᱧ ᱱᱟᱦᱟᱜ ᱥᱮ ᱟᱭᱢᱟ ᱡᱟᱭᱜᱟ ᱠᱚᱨᱮᱧ ᱧᱮᱞ ᱟᱠᱟᱫᱟ ᱱᱚᱣᱟ ᱥᱚᱨᱦᱟᱭ ᱥᱟᱶᱛᱮᱜᱮ ᱟᱞᱮ ᱟᱛᱳ ᱨᱮᱫᱚᱞᱮ ᱥᱟᱠᱨᱟᱛᱚᱜ ᱠᱟᱱᱟ ᱱᱟᱦᱟᱜ᱾ ᱟᱸ ᱢᱩᱪᱟᱹᱫ ᱦᱤᱞᱳᱜ ᱫᱤᱱ ᱫᱚᱞᱮ ᱥᱟᱠᱨᱟᱛᱚᱜᱼᱟ᱾ ᱟᱫᱚ ᱜᱚᱝᱠᱮ ᱱᱚᱣᱟ ᱥᱟᱠᱨᱟᱛ ᱫᱚ ᱟᱯᱮᱥᱮᱜ ᱦᱩᱭᱩᱜ ᱜᱮᱭᱟ ᱥᱮ ᱵᱟᱝ ᱜᱚᱝᱠᱮ?
ᱵᱟᱝ ᱥᱟᱠᱨᱟᱛ ᱟᱞᱮᱥᱮ ᱦᱚᱸ ᱢᱩᱪᱟᱹᱫ ᱢᱟᱦᱟ ᱜᱮ ᱦᱩᱭᱩᱜᱼᱟ, ᱟᱞᱮ ᱥᱮᱫ ᱦᱚᱸ᱾ ᱥᱚᱦᱚᱨᱟᱭ ᱢᱩᱪᱟᱹᱜ ᱞᱟᱜᱵᱮ ᱦᱩᱭᱩᱜᱼᱟ ᱟᱞᱮᱥᱮᱫ ᱜᱮ᱾
ᱦᱳᱭ ᱜᱚᱝᱠᱮ ᱟᱫᱚ ᱟᱯᱮᱥᱮᱜ ᱮᱸ ᱱᱚᱠᱟ ᱯᱮ ᱥᱟᱠᱨᱟᱛᱚᱜ ᱠᱟᱱ ᱠᱷᱟᱡ ᱜᱚᱝᱠᱮ ᱥᱟᱠᱨᱟᱛ ᱤᱫᱤ ᱠᱟᱛᱮ ᱛᱟᱦᱚᱞᱮ ᱦᱩᱰᱤᱧ ᱢᱟᱪᱷᱟ ᱛᱮ ᱢᱤᱫᱵᱟᱨ ᱠᱟᱛᱷᱟ ᱞᱟᱹᱭ ᱛᱟᱞᱟᱝ ᱢᱮ᱾
ᱟᱞᱮ ᱥᱮᱫ ᱫᱚ ᱜᱚᱝᱠᱮ ᱥᱟᱠᱨᱟᱛ ᱦᱤᱞᱳᱜ ᱫᱚ ᱥᱮᱛᱟᱜ ᱨᱮ ᱠᱚᱲᱟ ᱠᱚᱫᱚᱞᱮ ᱞᱚᱴᱟᱣᱟᱱ ᱛᱮ ᱮᱱᱛᱮᱜ ᱩᱸ ᱛᱩᱯᱩᱱᱚᱜ ᱞᱮ ᱢᱚᱦᱚᱰᱟ ᱠᱮᱜ ᱜᱮ ᱵᱟᱸᱫᱷ ᱠᱟᱱ, ᱜᱟᱰᱟ ᱠᱟᱱ ᱟᱫᱚ ᱛᱩᱯᱩᱱ ᱜᱟᱹᱛ ᱛᱮ ᱜᱚᱝᱠᱮ ᱚᱸᱰᱮ ᱠᱷᱚᱱ ᱞᱚᱴᱟ ᱛᱮ ᱫᱟᱜ ᱞᱮ ᱵᱷᱩᱨᱟᱹᱜ ᱟᱹᱜᱩ ᱠᱮᱫ ᱜᱮ ᱟᱨ ᱚᱲᱟᱜ ᱛᱮᱞᱮ ᱤᱫᱤ ᱠᱮᱫ ᱜᱮ ᱟᱨ ᱚᱱᱟ ᱚᱲᱟᱜ ᱨᱮ ᱛᱤᱱᱟᱹᱜ ᱚᱲᱟᱜ ᱢᱮᱱᱟᱜ ᱛᱟᱞᱮᱭᱟ ᱚᱱᱟ ᱚᱲᱟᱜ ᱨᱮᱞᱮ ᱤᱭᱟᱹ ᱠᱮᱫ ᱜᱮ, ᱢᱟᱱᱮᱞ ᱞᱮ ᱪᱷᱟᱹᱴᱠᱟᱹᱣ ᱞᱮᱠᱟᱞᱮ ᱟᱹᱪᱩᱨ ᱠᱮᱫ ᱜᱮ ᱵᱚᱞᱮ ᱚᱱᱠᱟ᱾ ᱢᱟᱱᱮ ᱛᱚᱞ ᱠᱮᱫ ᱜᱮᱞᱮ ᱚᱲᱟᱜ ᱵᱚᱞᱮ ᱚᱱᱟ ᱫᱟᱜ ᱛᱮ᱾ ᱟᱨ ᱛᱚᱞ ᱠᱟᱛᱮᱫ ᱤᱥᱠᱮ ᱵᱟᱫ ᱮᱸ ᱜᱚᱜᱚ ᱛᱟᱠᱚ ᱡᱤᱞ ᱩᱛᱩ ᱫᱟᱠᱟ ᱠᱚ ᱤᱥᱤᱱ ᱠᱟᱜ-ᱟ, ᱥᱮ ᱮᱢᱟᱱ ᱛᱮᱱᱟᱜ᱾ ᱟᱭᱢᱟ ᱨᱚᱠᱚᱢ, ᱱᱟᱱᱟ ᱨᱚᱠᱚᱢ ᱡᱚᱢ ᱧᱩ ᱵᱮᱵᱚᱥᱛᱷᱟ ᱛᱟᱦᱮᱱᱟ᱾ ᱟᱫᱚ ᱚᱱᱟ ᱠᱚ ᱡᱚᱢ ᱠᱟᱛᱮ ᱟᱞᱮ ᱫᱚ ᱥᱮᱸᱫᱽᱨᱟ ᱞᱮ ᱩᱰᱩᱠᱮᱱ ᱜᱮ ᱮᱱᱦᱤᱞᱳᱜ ᱫᱚ᱾ ᱵᱤᱨ ᱛᱮ᱾
ᱦᱳᱭ ᱜᱚᱢᱠᱮ, ᱟᱪᱪᱷᱟ ᱜᱚᱢᱠᱮ, ᱟᱹᱰᱤ ᱱᱟᱯᱟᱭ ᱥᱟᱶᱛᱮ ᱥᱟᱨᱦᱟᱣ ᱜᱮ᱾ ᱟᱫᱚ ᱱᱚᱝᱠᱟ ᱜᱮ ᱱᱟᱦᱟᱜ ᱟᱞᱮ ᱥᱮᱫ ᱦᱚᱸ ᱧᱮᱞ ᱟᱠᱟᱱᱟ ᱱᱚᱣᱟ ᱥᱟᱠᱨᱟᱛ ᱦᱤᱞᱳᱜ ᱫᱤᱱ ᱫᱚ ᱟᱛᱳ ᱨᱮᱱ ᱥᱟᱱᱟᱢ ᱠᱚᱲᱟ ᱠᱚ ᱟᱹᱛᱩ ᱨᱮᱱᱟᱜ ᱥᱟᱱᱟᱢ ᱚᱲᱟᱜ ᱨᱮᱜᱮ ᱱᱟᱦᱟᱜ ᱩᱱᱦᱤᱞᱳᱜ ᱫᱚ ᱫᱟᱠᱟ ᱠᱚᱠᱚ ᱡᱚᱢᱟ, ᱟᱫᱚ ᱫᱟᱠᱟ ᱠᱚ ᱡᱚᱢ ᱵᱟᱲᱟ ᱠᱟᱛᱮ ᱩᱱ ᱦᱤᱞᱳᱜ ᱫᱚ ᱟᱫᱚ ᱥᱟᱠᱨᱟᱛ ᱥᱮᱸᱫᱽᱨᱟ ᱱᱟᱦᱟᱜ ᱠᱚ ᱩᱰᱩᱝᱚᱜᱼᱟ᱾ ᱟᱫᱚ ᱱᱚᱣᱟ ᱥᱮᱸᱫᱽᱨᱟ ᱫᱚ ᱪᱟᱞᱟᱣ ᱠᱟᱛᱮᱜ ᱱᱚᱝᱠᱟ ᱚᱠᱚᱭ ᱠᱚᱫᱚ ᱥᱟᱺᱜᱤᱧ ᱧᱚᱜ ᱛᱮᱦᱚᱸ ᱠᱚ ᱪᱟᱞᱟᱜ ᱜᱮᱭᱟ, ᱚᱠᱚᱭ ᱠᱚᱫᱚ ᱟᱹᱛᱩ ᱥᱩᱨ ᱧᱚᱜ ᱛᱮᱜᱮ ᱠᱚ ᱪᱟᱞᱟᱜ ᱜᱮᱭᱟ᱾ ᱱᱚᱝᱠᱟ ᱟᱛᱳ ᱨᱮᱱ ᱥᱟᱱᱟᱢ ᱦᱚᱲ ᱜᱮᱠᱚ ᱪᱟᱞᱟᱜ ᱜᱮᱭᱟ, ᱟ ᱱᱚᱝᱠᱟ-ᱟ ᱥᱩᱫᱩ ᱱᱟᱦᱟᱸᱜ ᱠᱚᱲᱟ ᱦᱚᱯᱚᱱ ᱜᱮ᱾ ᱛᱚ ᱱᱩᱠᱩ ᱱᱚᱣᱟ ᱥᱮᱸᱫᱽᱨᱟ ᱪᱟᱞᱟᱣ ᱞᱮᱱᱠᱷᱟᱱ ᱟᱫᱚ ᱟᱭᱢᱟ ᱦᱚᱲ ᱫᱚ ᱱᱟᱦᱟᱜ ᱡᱤᱭᱟᱹᱞᱤ ᱠᱚᱠᱚ ᱮᱸ ᱥᱮᱸᱫᱽᱨᱟ ᱠᱚᱜᱮᱭᱟ ᱥᱟᱶᱛᱮ ᱱᱚᱜᱼᱚ ᱱᱚᱝᱠᱟ ᱱᱚᱣᱟ ᱟ ᱱᱚᱣᱟ ᱜᱚᱲᱚᱢ ᱦᱟᱲᱟᱢ ᱥᱮ ᱱᱚᱝ ᱵᱟᱝ ᱡᱟᱦᱟᱸᱭ ᱯᱩᱨᱩᱫᱷᱩᱞ ᱠᱚ ᱢᱮᱱᱟᱜ ᱠᱚᱣᱟ ᱱᱟᱦᱟᱜ ᱱᱩᱠᱩ ᱫᱚ ᱨᱟᱱ ᱢᱩᱨᱜᱟᱹᱱ ᱠᱚᱦᱚᱸ ᱱᱚᱣᱟ ᱵᱤᱨ ᱵᱩᱨᱩ ᱠᱷᱚᱱ ᱱᱟᱦᱟᱜ ᱠᱚ ᱟᱹᱜᱩᱭ ᱜᱮᱭᱟ᱾ ᱟᱫᱚ ᱜᱚᱢᱠᱮ ᱛᱟᱦᱚᱞᱮ ᱟᱯᱮ ᱥᱮᱫ ᱱᱚᱣᱟ ᱥᱮᱸᱫᱽᱨᱟ ᱨᱮ ᱥᱩᱫᱩ ᱮᱸ ᱵᱤᱨ ᱡᱤᱭᱟᱹᱞᱤ ᱥᱩᱢᱩᱝ ᱯᱮ ᱥᱮᱸᱫᱽᱨᱟ ᱠᱚᱣᱟ ᱥᱮ ᱱᱚᱝᱠᱟ ᱫᱟᱨᱮ ᱱᱟᱹᱲᱤ ᱡᱟᱦᱟᱸᱠᱟ ᱚᱠᱚᱭᱟᱜ ᱛᱚ ᱚᱠᱟ ᱫᱟᱨᱮ ᱞᱟᱜᱟᱜ ᱠᱟᱱ ᱛᱟᱭᱟ ᱨᱟᱱ ᱞᱟᱹᱜᱤᱫ ᱛᱮ ᱥᱮ ᱚᱠᱟ ᱨᱮᱦᱮᱫ ᱞᱟᱜ ᱠᱟᱱ ᱛᱟᱭᱟ ᱱᱚᱝᱠᱟ ᱱᱟᱜ ᱦᱚᱸᱯᱮ ᱟᱹᱜᱩ ᱛᱚᱨᱟᱭ ᱜᱮᱭᱟ ᱜᱚᱝᱠᱮ?
ᱵᱟᱝ ᱟᱞᱮ ᱥᱮᱫ ᱦᱚᱸ ᱚᱱᱠᱟ ᱟᱹᱜᱩ ᱫᱚᱞᱮ ᱟᱹᱜᱩᱭ ᱜᱮᱭᱟ ᱵᱚᱞᱮ᱾ ᱢᱟᱱᱮ ᱡᱤᱞ ᱡᱮᱜ ᱵᱤᱨ ᱡᱤᱭᱟᱹᱞᱤ ᱤᱭᱟᱹ ᱠᱟᱛᱮᱫ ᱢᱟᱱᱮ ᱥᱮᱸᱫᱽᱨᱟ ᱠᱟᱛᱮᱜ ᱟᱫᱚ ᱚᱱᱟ ᱥᱮᱸᱫᱽᱨᱟ ᱵᱤᱨ ᱨᱮᱜᱮ ᱚᱱᱠᱟ ᱨᱟᱱ ᱢᱩᱨᱜᱟᱹᱱ ᱠᱚᱦᱚᱸ ᱠᱚ ᱟᱹᱜᱩᱭ ᱜᱮᱭᱟ ᱧᱟᱢᱚᱜ ᱠᱷᱟᱱ ᱫᱚ ᱮᱱᱛᱮ᱾
ᱟᱪᱪᱷᱟ ᱜᱚᱝᱠᱮ ᱟᱹᱰᱤ ᱥᱟᱨᱦᱟᱣ, ᱱᱚᱜ-ᱚ ᱱᱚᱝᱠᱟ ᱜᱮ ᱟᱞᱮ ᱥᱮᱫ ᱦᱚᱸ ᱧᱮᱞ ᱟᱠᱟᱱᱟ ᱥᱮᱸᱫᱽᱨᱟ ᱫᱚ ᱱᱟᱦᱟᱜ ᱥᱩᱫᱩ ᱵᱤᱨ ᱡᱤᱭᱟᱹᱞᱤ ᱥᱮᱸᱫᱽᱨᱟ ᱥᱩᱢᱩᱝ ᱫᱚ ᱱᱟᱦᱟᱜ ᱵᱟᱝ ᱠᱟᱱ ᱛᱟᱵᱚᱱᱟ ᱱᱚᱣᱟ ᱥᱟᱶᱛᱮ ᱱᱚ-ᱚᱝᱠᱟ ᱞᱟᱹᱠᱛᱤᱭᱟᱱ ᱨᱟᱱ ᱢᱩᱨᱜᱟᱹᱱ ᱠᱚ ᱱᱚᱣᱟ ᱵᱤᱨ-ᱵᱩᱨᱩ ᱠᱷᱚᱱ ᱮᱹ ᱱᱟᱦᱟᱜ ᱮᱸ ᱚᱲᱟᱜ ᱛᱮ ᱟᱹᱜᱩ ᱟᱫᱚ ᱡᱟᱦᱟᱸᱭ ᱠᱚ ᱱᱟᱦᱟᱜ ᱠᱚ ᱵᱟᱰᱟᱭᱟ ᱡᱮ ᱮᱸ ᱱᱚᱣᱟ ᱨᱟᱱ ᱫᱚ ᱱᱚᱣᱟᱨᱮ ᱨᱩᱣᱟᱹ ᱥᱮ ᱟᱡᱟᱨ ᱨᱮ ᱞᱟᱜᱟᱜᱼᱟ ᱱᱩᱠᱩ ᱜᱮ ᱱᱟᱦᱟᱜ ᱱᱚᱣᱟ ᱠᱚᱫᱚ ᱠᱚ ᱟᱹᱜᱩᱭᱟ᱾ ᱟᱨ ᱮᱸ ᱱᱚᱝᱠᱟ ᱜᱮ ᱩᱱ ᱦᱤᱞᱳᱜ ᱫᱚ ᱥᱮᱸᱫᱽᱨᱟ ᱠᱷᱚᱱ ᱟᱨᱦᱚᱸ ᱛᱟᱨᱟᱥᱤᱧ ᱵᱮᱲᱟ ᱠᱚ ᱨᱩᱣᱟᱹᱲ ᱛᱟᱞᱮᱭᱟ᱾ ᱟᱨ ᱚᱱᱟ ᱥᱮᱸᱫᱽᱨᱟ ᱠᱷᱚᱱ ᱨᱩᱣᱟᱹᱲ ᱵᱟᱲᱟ ᱠᱟᱛᱮᱫ ᱜᱮ ᱱᱟᱦᱟᱜ ᱟᱫᱚ ᱵᱮᱡᱷᱟ ᱠᱚ ᱛᱩᱧ ᱛᱟᱞᱮᱭᱟ᱾ ᱟᱫᱚ ᱜᱚᱝᱠᱮ ᱛᱟᱦᱚᱞᱮ ᱟᱯᱮ ᱥᱮᱡ ᱮ ᱥᱮᱸᱫᱽᱨᱟ ᱠᱷᱚᱱ ᱨᱩᱣᱟᱹᱲ ᱵᱟᱲᱟ ᱠᱟᱛᱮᱫ ᱱᱚᱣᱟ ᱵᱮᱡᱷᱟ ᱫᱚᱠᱚ ᱛᱩᱧ ᱛᱟᱯᱮ ᱜᱮᱭᱟ ᱥᱮ ᱵᱟᱝ ᱜᱚᱝᱠᱮ?
ᱦᱮᱸ ᱜᱚᱢᱠᱮ ᱟᱞᱮ ᱥᱮᱫ ᱦᱚᱸ ᱚᱱᱛᱮ ᱠᱷᱚᱡ ᱨᱩᱣᱟᱹᱲ ᱵᱟᱲᱟ ᱠᱟᱛᱮᱫ ᱱᱟᱥᱮ ᱱᱟᱜ ᱠᱩᱞᱦᱤ ᱢᱩᱪᱟᱹᱫ ᱨᱮ ᱚᱱᱠᱟ ᱠᱚ ᱛᱤᱸᱜᱩᱱᱟ ᱟᱨ ᱚᱱᱟ ᱠᱩᱞᱦᱤ ᱢᱩᱪᱟᱹᱫ ᱨᱮ ᱜᱚᱝᱠᱮ ᱵᱚᱡᱷᱟ ᱠᱚ ᱛᱩᱧᱟ᱾
ᱦᱳᱭ ᱜᱚᱢᱠᱮ ᱮᱠᱟᱞ ᱟᱹᱰᱤ ᱥᱟᱹᱨᱤ ᱠᱟᱛᱷᱟ᱾ ᱟᱫᱚ ᱜᱚᱢᱠᱮ ᱟᱞᱮ ᱥᱮᱫ ᱢᱟ ᱡᱟᱦᱟᱸ ᱞᱮᱠᱟᱧ ᱧᱮᱞ ᱠᱟᱫᱟ ᱱᱚᱣᱟ ᱵᱮᱡᱷᱟ ᱛᱩᱧ ᱮᱻ ᱦᱤᱞᱳᱜ ᱫᱚ ᱱᱚᱣᱟ ᱠᱟᱭᱨᱟ ᱫᱟᱨᱮ ᱱᱟᱦᱟᱜ ᱞᱮ ᱵᱤᱫᱽᱫᱟ ᱟᱫᱚ ᱜᱚᱝᱠᱮ ᱟᱯᱮ ᱥᱮᱫ ᱫᱚ ᱚᱠᱟ ᱫᱟᱨᱮ ᱯᱮ ᱵᱤᱫᱽᱫᱟ?
ᱜᱚᱢᱠᱮ ᱟᱞᱮ ᱥᱮᱫ ᱫᱚ, ᱠᱟᱭᱨᱟ ᱫᱟᱨᱮ ᱫᱚ ᱵᱟᱞᱮ ᱵᱤᱫᱟ ᱢᱤᱫᱴᱮᱡ᱾ ᱮᱱᱛᱮᱫ ᱤᱧᱟᱹᱜ ᱧᱮᱞ ᱵᱟᱲᱟ ᱨᱮᱫᱚ ᱮᱱᱛᱮᱫ ᱜᱚᱝᱠᱮ ᱟᱞᱮ ᱥᱮᱫ ᱫᱚ᱾ ᱵᱚᱞᱮ ᱚᱱᱟ ᱢᱤᱫᱴᱮᱡ᱾ ᱢᱚᱴᱟ ᱢᱟᱪᱷᱟ ᱴᱷᱮᱸᱜᱟ ᱞᱮ ᱵᱤᱫᱟ ᱡᱮᱢᱚᱱ ᱚᱱᱟᱨᱮ ᱜᱩᱲ ᱯᱤᱴᱷ ᱯᱤᱴᱷᱟᱹ ᱞᱮ ᱫᱚᱦᱚᱸᱭᱟ ᱚᱱᱟ ᱴᱷᱮᱸᱜᱟ ᱪᱮᱛᱟᱱ ᱨᱮ ᱵᱩᱡᱽ ᱠᱮᱫᱟ ᱵᱮᱱ᱾ ᱜᱩᱲ ᱯᱤᱴᱷᱟᱹ ᱫᱚ ᱦᱚᱸ ᱠᱟᱛᱮᱫ ᱟᱫᱚ ᱠᱤᱪᱷᱩ ᱯᱷᱟᱨᱟᱠ ᱧᱚᱜ ᱠᱷᱚᱡ ᱟᱜ ᱥᱟᱨ ᱛᱮ ᱚᱱᱟᱞᱮ ᱛᱮᱨᱟᱝᱟ᱾
ᱟᱪᱪᱷᱟ ᱜᱚᱝᱠᱮ ᱟᱹᱰᱤ ᱱᱟᱯᱟᱭ ᱦᱳᱭ ᱜᱚᱝᱠᱮ ᱟᱞᱮ ᱥᱮᱫ ᱦᱚᱸ ᱚᱱᱠᱟᱜ ᱜᱮ ᱱᱟᱦᱟᱜ᱾ ᱱᱚᱣᱟ ᱜᱩᱲ ᱯᱤᱴᱷᱟᱹ, ᱥᱮ ᱥᱩᱱᱩᱢ ᱯᱤᱴᱷᱟᱹ ᱟᱞᱮ ᱥᱮᱫ ᱫᱚ ᱱᱚᱣᱟ ᱱᱟᱦᱟᱸᱜ ᱡᱚᱜᱽ ᱢᱟᱹᱡᱷᱤ ᱚᱲᱟᱜ ᱠᱷᱚᱱᱜᱮ ᱱᱚᱣᱟᱼᱼ ᱠᱚᱫᱚ ᱟᱹᱜᱩᱭ ᱦᱩᱭᱩᱜ ᱜᱮᱭᱟ, ᱟᱨ ᱚᱸᱰᱮ ᱱᱟᱦᱟᱜ ᱡᱚᱜᱽ ᱢᱟᱺᱡᱷᱤ ᱥᱟᱶᱛᱮ ᱠᱩᱰᱟᱹᱢ ᱱᱟᱭᱠᱮ ᱱᱟᱦᱟᱜ ᱚᱸᱰᱮ ᱵᱚᱸᱜᱟ ᱵᱩᱨᱩ᱾ ᱠᱤᱱ ᱟᱨ ᱱᱚᱣᱟ ᱵᱚᱸᱜᱟ-ᱵᱩᱨᱩ ᱠᱟᱹᱢᱤ ᱠᱟᱛᱮᱫ ᱜᱮ ᱱᱟᱦᱟᱸᱜ ᱟᱫᱚ ᱯᱳᱭᱞᱳ ᱨᱮ ᱟᱞᱮ ᱟᱛᱳ ᱨᱮᱱ ᱦᱟᱸᱜ ᱡᱟᱦᱟᱸᱭ ᱢᱟᱹᱡᱷᱤ ᱦᱟᱲᱟᱢᱼᱼ ᱥᱮ ᱢᱟᱺᱡᱷᱤ ᱵᱟᱵᱟ ᱠᱟᱱᱟᱭ ᱩᱱᱤᱜᱮ ᱱᱟᱦᱟᱜ ᱯᱳᱭᱞᱳ ᱨᱮᱫᱚ ᱱᱚᱣᱟ ᱥᱟᱨ ᱫᱚᱭ ᱟᱲᱟᱜᱟ᱾ ᱛᱟᱨᱯᱚᱨᱮ ᱜᱮ ᱟᱫᱚ ᱟᱛᱳ ᱨᱮᱱ ᱥᱟᱱᱟᱢ ᱠᱚᱲᱟ ᱠᱚ ᱟᱛᱮᱜ ᱟᱫᱚ ᱚᱱᱟ ᱫᱚᱠᱚ ᱛᱩᱧ ᱜᱮᱭᱟ ᱜᱚᱝᱠᱮ᱾ ᱟᱫᱚ, ᱟᱯᱮ ᱥᱮᱫ ᱫᱚ ᱛᱟᱦᱚᱸᱞᱮ ᱜᱚᱢᱠᱮ ᱱᱚᱣᱟ ᱵᱚᱸᱜᱟ ᱵᱩᱨᱩ ᱫᱚ ᱚᱠᱚᱭ ᱵᱚᱸᱜᱟ ᱵᱩᱨᱩᱭᱟ ᱱᱚᱰᱮ ᱥᱮ ᱵᱟᱯᱮ ᱵᱚᱸᱜᱟ ᱵᱩᱨᱩᱭ ᱜᱮᱭᱟ?
ᱵᱟ ᱚᱱᱟ ᱫᱚ ᱡᱚᱜᱽ ᱢᱟᱺᱡᱷᱤ ᱜᱮ ᱟᱞᱮ ᱥᱮᱫ ᱦᱚᱸᱭ ᱵᱚᱸᱜᱟ ᱵᱩᱨᱩᱭᱟ ᱚᱸᱰᱮ ᱠᱩᱰᱤᱢ ᱴᱷᱮ
ᱟᱪᱪᱷᱟ ᱟᱹᱰᱤ ᱱᱟᱯᱟᱭ ᱜᱚᱝᱠᱮ᱾ ᱟᱫᱚ ᱟᱹᱰᱤ ᱱᱟᱯᱟᱭ ᱱᱟᱯᱟᱭ ᱠᱟᱛᱷᱟ ᱞᱟᱝ ᱜᱚᱞᱯᱷᱚ ᱠᱮᱫᱟ ᱱᱚᱜ-ᱚ ᱱᱚᱝᱠᱟ᱾ ᱟᱯᱮ ᱥᱮᱱᱟᱜ ᱥᱚᱦᱨᱟᱭ ᱯᱚᱨᱚᱵᱽ ᱥᱮ ᱟᱞᱮ ᱥᱮᱱᱟᱜ ᱥᱚᱦᱚᱨᱟᱭ ᱯᱚᱨᱚᱵᱽ ᱠᱚ ᱤᱫᱤ ᱠᱟᱛᱮᱫ ᱟᱫᱚ ᱟᱹᱰᱤ ᱱᱟ ᱯᱟᱭ ᱜᱮ ᱵᱩᱡᱷᱟᱹᱣ ᱮᱱᱟ ᱱᱮᱝᱠᱟ ᱜᱮ ᱟᱨᱦᱚᱸ ᱛᱟᱭᱚᱢ ᱫᱟᱨᱟᱢ ᱨᱮ ᱱᱟᱦᱟᱸᱜ ᱚᱠᱛᱚ ᱠᱚᱞᱟᱝ ᱧᱟᱢ ᱞᱮᱠᱷᱟ ᱟᱨᱦᱚᱸᱞᱟᱝ ᱨᱚᱯᱚᱲᱟ ᱦᱮᱸ ᱥᱮ ᱜᱚᱝᱠᱮ᱾
ᱦᱮᱸ ᱦᱮᱸ ᱜᱚᱝᱠᱮ᱾
ᱟᱪᱪᱷᱟ ᱡᱚᱦᱟᱨ ᱜᱮ ᱜᱚᱝᱠᱮ ᱾
ᱡᱚᱦᱟᱨ ᱜᱮ ᱜᱚᱝᱠᱮ᱾